ᱦᱚᱭ ᱞᱟᱹᱭ ᱵᱟᱲᱟᱭ ᱵᱤᱱ᱾
ᱦᱮᱸ, ᱱᱟᱯᱟᱭ ᱵᱟᱲᱟ ᱜᱮ ᱢᱮᱱᱟᱜ ᱵᱤᱱᱟ?
ᱦᱳᱭ ᱱᱟᱯᱟᱭ ᱵᱟᱲᱟ ᱜᱮ ᱢᱮᱱᱟᱜ ᱞᱤᱧᱟᱹ, ᱟᱨ ᱟᱹᱵᱤᱱ ᱫᱚ?
ᱚᱸ ᱟᱨ ᱜᱷᱟᱸᱨᱚᱡᱽ ᱠᱚᱨᱮᱦᱚᱸ ᱱᱟᱯᱟᱭ ᱜᱮ?
ᱜᱷᱟᱸᱨᱚᱧᱡᱽ ᱨᱮ ᱢᱚᱴᱟᱢᱩᱴᱤ ᱱᱤᱭᱟᱹ ᱜᱷᱟᱹᱲᱤᱡ ᱫᱚ ᱡᱚᱛᱚ ᱜᱮ ᱱᱟᱜ ᱠᱷᱟᱱ ᱪᱟᱸᱫ ᱵᱚᱸᱜᱟ ᱫᱟᱟᱭᱛᱮ ᱱᱟᱯᱟᱭ ᱜᱮ ᱢᱮᱱᱟᱜ ᱟᱠᱟᱫ ᱠᱚᱣᱟ᱾ ᱟᱹᱵᱤᱱ ᱜᱮ ᱪᱮᱫ ᱞᱮᱠᱟ?
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱠᱟᱜ ᱞᱤᱧᱟᱹ ᱟᱯᱮ ᱠᱚᱣᱟᱜ ᱛᱷᱩᱢ ᱫᱟᱲᱮ ᱟᱨ ᱪᱟᱸᱫᱳ ᱵᱚᱸᱜᱟᱣᱟᱜ ᱛᱷᱩᱢ ᱫᱟᱲᱮ ᱛᱮ ᱱᱟᱯᱟᱭ ᱱᱟᱯᱟᱭ ᱜᱮ ᱢᱮᱱᱟᱜ ᱟᱠᱟᱫ ᱞᱤᱧᱟᱹ᱾ ᱜᱷᱟᱨᱚᱸᱡᱽ ᱨᱮᱱ ᱦᱚᱲ ᱦᱚᱸ ᱱᱟᱯᱟᱭ ᱜᱮ ᱢᱮᱱᱟᱜ ᱟᱠᱟᱫ ᱠᱚᱣᱟ᱾
ᱟᱫᱚ ᱪᱮᱫ ᱤᱫᱤ ᱠᱟᱛᱮ ᱜᱟᱞᱢᱟᱨᱟᱣ ᱦᱩᱭᱩᱜᱼᱟ, ᱥᱮ ᱪᱮᱫ ᱢᱤᱜᱮ ᱱᱟᱜ ᱠᱟᱱ?
ᱦᱳᱭ ᱜᱚᱝᱠᱮ ᱟᱫᱚ ᱦᱟᱸᱜ ᱮᱸ ᱱᱤᱛᱚᱜ ᱫᱚ ᱦᱟᱸᱜ ᱚᱸ᱾ ᱟᱨᱞᱚ ᱡᱚᱜᱟᱜᱼᱟ᱾ ᱦᱚᱸᱜ-ᱚᱭ ᱢᱟᱥᱮ ᱞᱟᱹᱭ ᱵᱤᱱ᱾ ᱦᱮᱸ ᱟᱵᱚᱻ ᱮᱸ ᱥᱟᱶᱛᱟ ᱨᱮᱜᱮ ᱧᱮᱞ ᱧᱟᱢᱚᱜ ᱠᱟᱱᱟ, ᱚᱸᱭ ᱫᱟᱹᱟᱹᱲᱣᱟᱹ ᱨᱮᱱᱟᱜ ᱵᱮᱣᱦᱟᱨ᱾ ᱢᱟᱥᱮ ᱫᱟᱹᱲᱣᱟᱹ ᱨᱮᱱᱟᱜ ᱵᱮᱣᱦᱟᱨ ᱢᱟᱥᱮ ᱫᱟᱹᱣᱲᱟᱹ ᱢᱟ ᱵᱚᱱ ᱧᱮᱞ ᱧᱟᱢ ᱟᱠᱟᱫ ᱚᱠᱟ ᱚᱠᱛᱚ ᱨᱮᱠᱚ ᱵᱮᱵᱚᱦᱟᱨᱟ ᱥᱮ ᱚᱠᱟ ᱚᱠᱛᱚ ᱵᱤᱱ ᱧᱮᱞ ᱟᱠᱟᱜ ᱟ ᱢᱟᱥᱮ ᱚᱱᱟᱵᱤᱱ ᱞᱟᱹᱭᱟ᱾
ᱫᱟᱹᱣᱲᱟᱹ ᱫᱚ ᱚᱱᱟ ᱠᱷᱟᱱ ᱧᱮᱞᱚᱜᱼᱟ ᱚᱱᱟ ᱵᱟᱯᱞᱟ ᱚᱠᱛᱚ ᱦᱚᱸ ᱧᱮᱞᱚᱜ ᱜᱮᱭᱟ᱾ ᱵᱟᱯᱞᱟ ᱚᱱᱮ ᱡᱚᱠᱷᱚᱱ ᱱᱟᱣᱟ ᱵᱟᱹᱦᱩ ᱠᱚ ᱫᱟᱹᱣᱲᱟᱹ ᱪᱮᱛᱟᱱ ᱨᱮᱠᱚ ᱫᱚᱦᱚ ᱠᱟᱛᱮ ᱠᱚ ᱛᱩᱞᱤᱭᱟ ᱡᱟᱦᱟᱸ ᱤᱛᱩᱫ ᱥᱤᱸᱫᱩᱨ ᱦᱩᱭᱩᱜᱼᱟ᱾
ᱟᱫᱚ ᱟᱹᱵᱤᱱ ᱥᱮᱫ ᱫᱚ ᱱᱟᱜ ᱠᱷᱟᱱ ᱪᱮᱫᱠᱟ ᱦᱩᱭᱩᱜᱼᱟ ᱛᱟᱦᱚᱞᱮ?
ᱦᱳᱭ ᱟᱹᱵᱤᱱ ᱦᱚᱸ ᱡᱟᱦᱟᱸ ᱵᱤᱱ ᱞᱟᱹᱭ ᱠᱮᱜ-ᱟ ᱡᱮ ᱱᱟᱣᱟ ᱵᱟᱹᱦᱩ ᱢᱤᱫᱴᱟᱝ ᱥᱟᱨ ᱥᱟᱹᱜᱩᱱ ᱵᱟᱯᱞᱟ ᱦᱩᱭᱩᱜ ᱠᱟᱱ ᱛᱟᱵᱚᱱᱟ ᱩᱱ ᱚᱠᱛᱮ ᱜᱮ ᱚᱱᱟ ᱱᱟᱣᱟ ᱵᱟᱹᱵᱩ ᱚᱱᱟ,
ᱦᱳᱭ ᱟᱨᱠᱤ, ᱡᱟᱦᱟᱸᱭ ᱨᱟᱺᱰᱤ ᱪᱷᱟᱹᱰᱣᱤ ᱠᱟᱱᱟᱭ ᱱᱚᱝᱠᱟᱱ ᱠᱚᱫᱚ ᱱᱟᱜᱠᱷᱟᱱ ᱵᱟᱝ ᱜᱟᱱᱚᱜᱼᱟ᱾
ᱦᱚᱭ ᱦᱚᱭ ᱫᱚᱜᱼᱚᱸᱭ ᱱᱚᱣᱟ ᱡᱟᱦᱟᱸᱭ ᱰᱟᱹᱝᱜᱽᱣᱟᱹ ᱠᱩᱲᱤ ᱜᱤᱫᱽᱨᱟᱹ ᱩᱱᱤ ᱜᱮ ᱦᱟᱜ ᱩᱱᱟ ᱫᱚ ᱟᱭᱟᱜ ᱫᱟᱣᱮ ᱧᱟᱢᱟ᱾ ᱫᱟᱹᱣᱲᱟᱹ ᱪᱮᱛᱟᱱ ᱨᱮ ᱚᱱᱟ ᱫᱚ ᱛᱩᱞᱭᱟᱠᱚ ᱟᱨ ᱡᱟᱦᱟᱸᱭ ᱦᱚᱛᱮ ᱠᱷᱚᱱ ᱡᱟᱦᱟᱸᱭᱟᱜ ᱟᱵᱚᱨᱮᱱ ᱡᱟᱦᱟᱸ ᱠᱚᱲᱟ ᱜᱤᱫᱽᱨᱟᱹ ᱡᱟᱶᱟᱭ
ᱠᱷᱟᱱ ᱚᱱᱟ ᱨᱮᱫᱚ ᱫᱟᱣ ᱫᱚ ᱵᱟᱠᱚ ᱧᱟᱢᱟ, ᱩᱱᱠᱩ ᱫᱚ ᱚᱛ ᱨᱮ ᱠᱤᱵᱟ ᱛᱷᱟᱹᱨᱤ ᱪᱮᱛᱟᱱ ᱨᱮ ᱫᱚᱦᱚ ᱠᱟᱛᱮ ᱠᱚ
ᱛᱚᱜ ᱚᱱᱟ ᱥᱟᱨ ᱥᱟᱹᱜᱩᱱ ᱟᱯᱞᱟ ᱦᱚᱸ ᱯᱟᱨᱚᱱᱟᱜ ᱩᱱᱤ ᱫᱚ ᱚᱱᱮ ᱫᱟᱣᱮ ᱧᱟᱢᱟ᱾ ᱚᱬᱮ ᱱᱚᱣᱟ ᱠᱟᱛᱮ ᱟᱨᱦᱚᱸ ᱵᱚᱱ ᱧᱮᱞᱟ ᱟᱵᱚ ᱵᱚᱸᱜᱟ ᱵᱩᱨᱩ ᱚᱠᱛᱚ ᱨᱮᱦᱚᱸ ᱱᱚᱣᱟ ᱫᱚ
ᱦᱳᱭ ᱡᱟᱦᱮᱨ ᱵᱩᱲᱦᱤ ᱡᱟᱦᱟᱸ
ᱮ ᱡᱟᱦᱮᱨ ᱟᱭᱳᱣᱟᱜ ᱥᱟᱯᱟᱵ ᱞᱮᱠᱟᱛᱮ ᱥᱮ ᱟᱵᱚ ᱵᱚᱱ ᱧᱮᱞᱟ᱾ ᱩᱱᱠᱩᱫᱚ ᱚᱱᱮ ᱚᱱᱟ ᱵᱚᱱ ᱵᱮᱣᱦᱟᱨᱮᱫᱟ ᱚᱸᱰᱮ ᱜᱮᱵᱚᱱ ᱞᱟᱜᱟᱣᱮᱫᱟ᱾
ᱦᱳᱭ᱾
ᱫᱟᱹᱨᱩᱲ ᱨᱮᱱᱟᱜ ᱮᱸᱰᱮᱱᱟᱜ ᱱᱚᱣᱟ ᱠᱚᱫᱚ ᱠᱟᱹᱢᱤ ᱠᱟᱱᱟ ᱛᱟᱵᱚᱱᱟ, ᱟᱨᱦᱚ ᱱᱚᱜᱼᱚ ᱱᱚᱝᱠᱟ ᱵᱚ ᱧᱮᱞᱟ᱾ ᱮᱸᱻ ᱱᱚᱣᱟ, ᱱᱚᱣᱟ ᱫᱚ ᱟᱨᱦᱚᱸ ᱚᱠᱚᱭ ᱠᱚ ᱵᱮᱱᱟᱣ ᱛᱟᱵᱚᱱᱟ ᱟᱵᱚᱨᱮᱱ ᱵᱚᱭᱦᱟ ᱠᱟᱱ ᱜᱮᱭᱟ ᱠᱚ ᱱᱩᱠᱩ ᱡᱟᱦᱟᱸᱭ ᱚᱠᱚᱭ? ᱱᱚᱣᱟ ᱫᱚ ᱦᱩᱭᱩᱜ ᱠᱟᱱᱟ ᱟᱵᱚᱨᱮᱱ ᱩᱱᱠᱩ ᱡᱟᱦᱟᱸᱭ, ᱢᱟᱦᱞᱮ ᱵᱚᱭᱦᱟ ᱠᱟᱱ ᱛᱟᱵᱚᱱᱟ ᱠᱚ ᱩᱱᱠᱩ ᱠᱚ ᱵᱮᱱᱼᱼ
ᱩᱱ ᱵᱮᱱᱟᱣᱟ᱾ ᱩᱱᱠᱩ ᱦᱚᱸ ᱚᱱᱟ ᱵᱟᱨ ᱠᱟᱛᱮ ᱜᱮᱠᱚ ᱵᱮᱱᱟᱣᱟ ᱚᱱᱟ ᱫᱚ ᱟᱨᱠᱤ ᱦᱩᱸ᱾
ᱟᱨ ᱮᱴᱟᱜ ᱦᱚᱲᱟᱜ ᱵᱮᱱᱟᱣᱟᱜ ᱫᱚ ᱚᱱᱰᱮ ᱵᱟᱵᱚᱱ ᱞᱟᱜᱟᱣᱟ᱾
ᱵᱟᱵᱚᱱ ᱞᱟᱜᱟᱣᱟ ᱚᱱᱟ ᱠᱚᱫᱚ ᱟᱨᱠᱤ᱾
ᱦᱚᱸ,
ᱩᱱᱠᱩ ᱵᱚᱱ ᱵᱚᱨᱟᱛᱷ ᱚᱴᱚᱣᱟᱠᱚᱣᱟ ᱡᱮ ᱱᱤᱭᱟᱹ ᱫᱤᱱᱛᱮ ᱱᱚᱣᱟ ᱞᱟᱜᱟᱜ ᱛᱤᱧᱟᱹ ᱱᱚᱣᱟ ᱫᱤᱱ ᱞᱟᱦᱟ ᱨᱮᱜᱮ ᱱᱚᱣᱟ ᱫᱚ ᱵᱮᱱᱟᱣ ᱨᱮᱰᱤᱭᱟᱹᱧ ᱢᱮ᱾ ᱤᱧ ᱟᱹᱜᱩᱭᱟᱹᱧ ᱟᱨᱠᱤ, ᱩᱱᱠᱩ ᱦᱚᱸ ᱚᱱᱟ ᱦᱤᱥᱟᱹᱵᱽ ᱛᱮ ᱢᱤᱫᱴᱟᱝ, ᱵᱟᱨ ᱫᱤᱱ ᱧᱮᱞ ᱠᱟᱛᱮᱫ ᱟᱨᱠᱤᱱ, ᱱᱤᱭᱚᱢ ᱯᱟᱨᱚᱱ ᱠᱟᱛᱮᱫ ᱠᱟᱹᱴᱤᱡ ᱠᱚ ᱵᱮᱱᱟᱣᱟ᱾
ᱫᱚ ᱚᱱᱟᱜ ᱨᱮᱭᱟᱜ ᱵᱟᱯᱞᱟ ᱞᱟᱜᱟᱣᱟ᱾
ᱦᱳᱭ
ᱦᱳᱭ ᱜᱚᱝᱠᱮ ᱟᱨᱦᱚᱸ ᱢᱤᱫᱴᱟᱝᱻ ᱠᱩᱠᱞᱤ ᱛᱟᱦᱮᱸ ᱠᱟᱱ ᱛᱟᱞᱤᱧᱟ ᱡᱮ ᱟᱵᱚ ᱱᱚᱣᱟ ᱥᱟᱶᱛᱟ ᱛᱟᱞᱟ ᱨᱮᱜᱮ ᱵᱚᱱ ᱧᱮᱞᱮᱜᱼᱟ᱾
ᱦᱮᱸ ᱞᱟᱹᱭ ᱵᱤᱱ?
ᱡᱮ ᱵᱚᱱ ᱧᱮᱞᱫᱟ ᱮᱱᱮᱡ ᱥᱮᱨᱮᱧ ᱠᱚ ᱢᱟᱥᱮ ᱱᱚᱣᱟ ᱮᱱᱮᱡ ᱥᱮᱨᱮᱧ ᱨᱮ ᱚᱠᱟ ᱞᱮᱠᱟ ᱞᱟᱦᱟᱜ ᱚᱠᱟᱞᱮᱠᱟ ᱧᱮᱞᱚᱠᱚᱜ ᱠᱟᱱᱟ ᱟᱨ ᱞᱟᱦᱟ ᱚᱠᱟᱞᱮᱠᱟ ᱛᱟᱦᱮᱸ ᱠᱟᱱ ᱛᱟᱸᱦᱮᱜ,
ᱟᱫᱚ ᱜᱚᱢᱠᱮ ᱟᱵᱚᱣᱟᱜ ᱮᱱᱮᱡ ᱥᱮᱨᱮᱧ ᱫᱚ ᱱᱟᱜ ᱠᱷᱟᱱ ᱜᱮᱞᱵᱟᱨ ᱜᱚᱴᱟᱝ ᱪᱟᱸᱫᱳ ᱨᱮ ᱢᱟᱱᱮ, ᱜᱮᱞᱵᱟᱨ ᱨᱚᱠᱚᱢ ᱮᱱᱮᱡ ᱥᱮᱨᱮᱧ ᱢᱮᱱᱟᱜᱼᱟ ᱛᱟᱨ ᱢᱚᱫᱽᱫᱷᱮ ᱨᱮ ᱡᱟᱦᱟᱸ ᱟᱵᱚᱣᱟᱜ ᱫᱚᱝ, ᱞᱟᱜᱽᱲᱮ ᱯᱟᱛᱟ ᱱᱚᱣᱟ ᱠᱚᱫᱚ ᱟᱵᱚᱣᱟᱜ ᱢᱟᱱᱮ ᱟᱹᱰᱤ ᱞᱟᱦᱟ ᱠᱷᱚᱱᱜᱮ ᱦᱮᱡ ᱟᱹᱜᱩ ᱟᱠᱟᱱᱟ᱾ ᱟᱫᱚ ᱱᱤᱛᱳᱜ ᱡᱟᱦᱟᱸ ᱧᱮᱞᱚᱜ ᱠᱟᱱᱟ ᱱᱤᱛᱚᱜ ᱟ ᱫᱚ ᱟᱸᱜ ᱠᱷᱟᱱ ᱰᱤᱡᱮ ᱪᱷᱟᱯᱚᱞ ᱟᱠᱟᱱᱟ ᱱᱚᱣᱟ ᱠᱚᱫᱚ ᱱᱟᱜ ᱠᱷᱟᱱ ᱱᱟᱦᱟᱜ ᱟᱹᱨᱩ ᱯᱷᱮᱨᱟᱣ ᱨᱮ ᱱᱚᱣᱟ ᱠᱚᱫᱚ ᱵᱟᱝ ᱞᱮᱠᱟᱜᱮ ᱜᱟᱱᱚᱜᱼᱟ ᱱᱚᱣᱟ ᱠᱚᱫᱚ ᱵᱟᱝ ᱪᱟᱹᱞᱩ ᱞᱮᱱᱠᱷᱟᱱ ᱜᱮ ᱱᱟᱯᱟᱭᱚᱜᱼᱟ ᱾ ᱚᱱᱟ ᱰᱤᱡᱮ ᱡᱟᱦᱟᱸ ᱪᱷᱟᱯᱚᱞ ᱠᱚ ᱮᱱᱮᱡ ᱠᱟᱱᱟ ᱾
ᱟᱵᱚ ᱫᱚ ᱡᱟᱦᱟᱸ ᱠᱟᱹᱢᱤ ᱞᱟᱸᱜᱟ ᱞᱟᱜᱽᱲᱮ ᱮᱱᱮᱡ, ᱫᱚ ᱱᱟᱯᱟᱭᱟ ᱵᱟᱦᱟ ᱥᱳᱢᱚᱭ ᱦᱚᱸ ᱵᱟᱦᱟ ᱮᱱᱮᱡ ᱥᱮ, ᱢᱟᱜ ᱢᱚᱬᱮ ᱥᱢᱚᱭ ᱦᱚᱸ ᱡᱟᱦᱟᱸ ᱠᱚ ᱮᱱᱮᱡᱼᱟ ᱚᱱᱟ ᱠᱚᱫᱚ ᱟᱵᱚᱣᱟᱜ ᱥᱟᱶᱛᱟ ᱨᱮᱱᱟᱜ ᱜᱮ ᱠᱟᱱᱟ᱾ ᱚᱱᱟ ᱵᱮᱜᱚᱨ ᱮᱴᱟᱜ ᱮᱱᱮᱡ ᱠᱚᱫᱚ ᱱᱟᱜ ᱠᱷᱟᱱ ᱡᱮᱢᱚᱱ ᱫᱟᱸᱥᱟᱭ ᱢᱮᱱᱟᱜ ᱛᱟᱵᱚᱱᱟ, ᱥᱚᱦᱚᱨᱟᱭ ᱢᱮᱱᱟᱜ ᱛᱟᱵᱚᱱᱟ, ᱱᱚᱣᱟ ᱠᱚᱫᱚ ᱟᱵᱚᱣᱟᱜ ᱥᱟᱶᱛᱟ ᱨᱮᱱᱟᱜ᱾
ᱦᱳᱭ ᱜᱚᱝᱠᱮ ᱟᱹᱰᱤ ᱱᱟᱯᱟᱭ ᱜᱮᱵᱤᱱ ᱞᱟᱹᱭ ᱠᱮᱜᱼᱟ ᱡᱮ ᱟᱵᱚᱣᱟᱜ ᱮᱱᱮᱡ ᱥᱮᱨᱮᱧ ᱫᱚ ᱟᱹᱰᱤ ᱨᱚᱠᱚᱢᱟᱜ ᱜᱮ ᱢᱮᱱᱟᱜᱼᱟ ᱾
ᱦᱩᱸ
ᱜᱮᱞ ᱵᱟᱨ ᱜᱚᱴᱟᱝ ᱪᱟᱸᱫᱳ ᱨᱮ ᱜᱮᱞ ᱵᱟᱨ ᱜᱚᱴᱟᱝ ᱮᱱᱮᱡ ᱥᱮᱨᱮᱧ ᱦᱚᱸ ᱢᱮᱱᱟᱜ ᱠᱟᱜ ᱛᱟᱵᱚᱱ ᱜᱮᱭᱟ ᱟᱫᱚ ᱟᱵᱚ ᱫᱚ ᱟᱨᱚ ᱵᱚᱱ ᱞᱟᱹᱭ ᱫᱟᱲᱮᱭᱟᱜᱼᱟ ᱚᱱᱠᱟ ᱵᱷᱮᱜᱟᱨ ᱵᱷᱮᱜᱟᱨ ᱡᱮᱢᱚᱱ ᱮ ᱪᱷᱟᱹᱴᱭᱟᱹᱨ ᱠᱚ ᱞᱟᱹᱭᱟ, ᱪᱷᱟᱹᱴᱭᱟᱹᱨ ᱨᱮ, ᱵᱷᱟᱸᱰᱟᱱ ᱨᱮ ᱵᱟᱯᱞᱟᱨᱮ ᱚᱱᱟ ᱠᱚᱨᱮ ᱫᱚᱝ ᱠᱚ ᱮᱱᱮᱡᱼᱟ ᱾ ᱟᱨ ᱦᱚᱸᱜᱼᱚ ᱱᱚᱝᱠᱟ ᱡᱟᱦᱟᱸ ᱮᱢᱱᱤ ᱚᱠᱛᱚ ᱨᱮᱫᱚ ᱠᱚ ᱮᱱᱮᱡᱼᱟ ᱞᱟᱜᱽᱬᱮ ᱟᱵᱟᱨ ᱵᱚᱱ ᱧᱮᱞᱟ ᱯᱚᱨᱚᱵᱽ ᱚᱠ ᱛᱚ ᱫᱚᱵᱚᱱ ᱧᱮᱞᱟ ᱵᱟᱦᱟ, ᱥᱚᱦᱚᱨᱟᱭ᱾
ᱥᱚᱦᱚᱨᱟᱭ ᱚᱱᱟ ᱠᱚ ᱮᱱᱮᱡ ᱜᱮ ᱥᱚᱦᱚᱨᱟᱭ ᱥᱚᱢᱚᱭ ᱫᱚ ᱟᱨᱚ ᱫᱟᱸᱥᱟᱭ ᱥᱚᱢᱚᱭ ᱫᱚ ᱫᱟᱸᱥᱟᱭ ᱵᱚᱱ ᱮᱱᱮᱡ
ᱚ ᱦᱚᱭ ᱫᱟᱥ ᱫᱟᱸᱥᱟᱭ ᱥᱚᱢᱚᱭ ᱫᱚ ᱫᱟᱸᱥᱟᱭ ᱵᱚᱱ ᱮᱱᱮᱡ ᱟ ᱟᱨᱦᱚᱸ ᱟᱵᱚᱵᱚᱱ ᱧᱮᱞᱟ ᱢᱤᱼᱢᱤᱫᱴᱟᱝ ᱚᱲᱟᱜ ᱨᱮ ᱡᱟᱦᱟᱸᱭ ᱠᱚ ᱵᱚᱸᱜᱟ ᱵᱩᱨᱩᱜᱼᱟ ᱟᱠᱚ ᱟᱨ ᱩᱱᱠᱩ ᱠᱟᱨᱟᱢ ᱠᱚ ᱮᱱᱮᱡᱼᱟ ᱠᱟᱨᱟᱢ ᱦᱚᱸ᱾
ᱠᱟᱨᱟᱢ ᱠᱚ ᱮᱱᱮᱡ ᱜᱮᱭᱟ ᱦᱳᱭ ᱠᱟᱨᱟᱢ ᱥᱚᱢᱚᱭ ᱠᱟᱨᱟᱢ ᱠᱚ ᱮᱱᱮᱡᱼᱟ ᱾
ᱚ ᱦᱚᱸᱜᱼ ᱱᱟ ᱠᱟ ᱟᱵᱚᱣᱟᱜ ᱮᱱᱮᱡ ᱥᱮᱨᱮᱧ ᱢᱮᱱᱟᱜ ᱠᱟᱜᱼᱟ ᱡᱮ ᱟᱵᱚ ᱫᱚ ᱮᱱᱮᱡ, ᱥᱮᱨᱮᱧ, ᱛᱟᱞᱟ ᱛᱮᱜᱮ ᱱᱚᱣᱟ ᱫᱷᱩᱲᱤ ᱫᱷᱟᱹᱨᱛᱤ ᱨᱮ ᱛᱟᱦᱮᱸ ᱥᱟᱱᱟ ᱵᱚᱱᱟ᱾
ᱚᱭ ᱛᱟᱦᱮᱸ ᱥᱟᱱᱟ ᱵᱚᱱᱟ ᱮᱵᱚᱝ ᱱᱟᱯᱟᱭ ᱵᱚᱱ ᱛᱟᱦᱮᱱᱟ ᱚᱱᱟ ᱛᱮᱜᱮ ᱟᱨᱠᱤ᱾
ᱫᱩᱠ ᱦᱟᱨᱠᱮᱛ ᱦᱚᱸ ᱱᱚᱜᱚᱭ ᱡᱟᱛᱮ ᱡᱟᱦᱟᱸ ᱛᱤᱱᱟᱹᱜ ᱫᱩᱠ ᱦᱟᱨᱠᱮᱛ ᱦᱤᱡᱩᱜᱼᱟ ᱮᱱᱮᱡ ᱥᱮᱨᱮᱧ ᱛᱟᱞᱟ ᱛᱮᱜᱮ ᱵᱚᱱ ᱥᱚᱫᱚᱨᱟ ᱟᱫᱚ ᱦᱟᱨᱠᱮᱛ ᱨᱮᱱᱟᱜ ᱠᱟᱛᱷᱟ ᱜᱮ ᱵᱟᱵᱚᱱ ᱵᱟᱲᱟᱭᱟ ᱧᱟᱢᱟ ᱡᱮ, ᱫᱩᱠ ᱦᱟᱨᱠᱮᱛ ᱪᱮᱫ ᱡᱤᱱᱤᱥ ᱠᱟᱱᱟ ᱚᱱᱟ ᱥᱮᱨᱮᱧ ᱛᱟᱞᱟ ᱛᱮᱜᱮ ᱟᱵᱚ ᱵᱚᱱ ᱫᱤᱥᱚᱢ ᱦᱚᱲ ᱛᱟᱞᱟ ᱛᱮᱵᱚᱱ ᱥᱚᱫᱚᱨ ᱛᱟᱵᱚᱱᱟ᱾
ᱦᱳᱭ
ᱡᱮ ᱜᱚᱝᱠᱮ ᱟᱨᱦᱚᱸ ᱮᱸ ᱠᱩᱠᱞᱤ ᱫᱚ ᱛᱟᱦᱮᱱ ᱠᱟᱱ ᱜᱮᱭᱟ ᱡᱮ ᱦᱚᱸᱜᱼᱚᱭ ᱱᱚᱜᱼᱚᱭ ᱡᱮ ᱞᱟᱹᱭ ᱦᱩᱭᱩᱜ ᱠᱟᱱᱟ ᱱᱮᱥ ᱵᱚᱱ ᱧᱮᱞᱟ ᱾ ᱦᱩᱸ ᱡᱟᱦᱟᱸ ᱟᱵᱚ ᱵᱚ ᱧᱮᱞᱮᱜᱼᱟ ᱱᱤᱛᱚᱜ ᱾
ᱦᱳᱭ
ᱟᱸᱻ ᱵᱤᱨ ᱠᱚᱨᱮᱱᱟᱜ ᱠᱟᱛᱷᱟ ᱡᱚᱠᱷᱚᱱᱮ ᱞᱟᱹᱭ ᱦᱚᱜ ᱚᱱᱟ
ᱦᱮᱸ ᱦᱮᱸ ᱟᱵᱚᱣᱟᱜ ᱵᱤᱨ ᱵᱩᱨᱩ ᱥᱟᱶ ᱟᱵᱚᱣᱟᱜ ᱡᱤᱭᱚᱱ ᱫᱚ ᱟᱹᱰᱤ ᱱᱟᱯᱟᱭ ᱛᱮ ᱢᱟᱱᱮ ᱟᱹᱰᱤ ᱞᱟᱦᱟ ᱠᱷᱚᱱᱜᱮ ᱢᱟᱱᱮ ᱥᱟᱹᱜᱟᱹᱭ ᱢᱮᱱᱟᱜᱼᱟ᱾
ᱢᱟᱱᱮ ᱱᱤᱛᱳᱚᱜ ᱢᱟᱱᱮ ᱵᱤᱜᱽᱜᱟᱱᱤ ᱜᱮᱠᱚ ᱞᱟᱹᱭ ᱫᱟ ᱵᱤᱨ ᱵᱩᱨᱩ ᱪᱷᱟᱲᱟ ᱟᱵᱚ ᱵᱟᱵᱚᱱ ᱵᱟᱧᱪᱟᱣ ᱫᱟᱲᱮᱭᱟᱜᱼᱟ ᱱᱚᱣᱟ ᱦᱚᱸ ᱥᱟᱹᱨᱤ ᱠᱟᱛᱷᱟ᱾ ᱠᱤᱱᱛᱩ ᱟᱵᱚ ᱢᱟᱹᱱᱢᱤ ᱫᱚ ᱯᱟᱹᱦᱤᱞ ᱠᱷᱚᱱᱜᱮ ᱟᱵᱚ ᱫᱚ ᱵᱤᱨᱵᱩᱨᱩ ᱫᱷᱟᱨᱮ ᱨᱮᱵᱚᱱ ᱚᱲᱟᱜ ᱫᱩᱣᱟᱹᱨ ᱞᱮᱱ ᱛᱟᱦᱮᱸᱫ᱾ ᱵᱤᱨ ᱵᱩᱨᱩ ᱟᱨ ᱵᱤᱨ ᱵᱩᱨᱩ ᱨᱮᱱ ᱡᱤᱵᱽᱡᱤᱭᱟᱹᱞᱤ ᱥᱟᱶᱝ ᱟᱵᱚᱣᱟᱜ ᱥᱟᱹᱜᱟᱹᱭ ᱦᱚᱸ ᱢᱮᱱᱟᱜᱼᱟ ᱢᱟᱱᱮ ᱥᱟᱞᱮ ᱜᱮ ᱥᱟᱞᱮ ᱵᱚᱱ ᱥᱮᱸᱫᱽᱨᱟ ᱵᱟᱲᱟᱭᱟ ᱵᱤᱨ ᱠᱚᱨᱮ ᱵᱤᱨ ᱨᱮ ᱡᱟᱦᱟᱸ ᱩᱫᱽ, ᱯᱩᱴᱠᱟᱹ᱾ ᱮᱢᱟᱱ ᱛᱮᱢᱟᱱ ᱵᱚᱱ ᱧᱟᱢᱟ ᱚᱱᱟ ᱠᱚᱦᱚᱸ ᱟᱵᱚᱣᱟᱜ ᱡᱤᱭᱚᱱ ᱨᱮᱱᱟᱜ ᱢᱤᱫᱴᱟᱝ, ᱟᱹᱰᱤ ᱢᱟᱨᱟᱝ ᱢᱟᱱᱮ ᱵᱷᱩᱢᱤᱠᱟᱭ ᱛᱟᱦᱮᱱᱟ᱾ ᱟᱨ ᱱᱤᱛᱚᱜ ᱵᱤᱨ ᱵᱩᱨᱩ ᱵᱟᱝᱛᱮ ᱚᱠᱥᱤᱡᱮᱱ ᱡᱟᱦᱟᱸ ᱞᱮᱠᱟ ᱠᱚᱢ ᱦᱤᱡᱩᱜ ᱠᱟᱱᱟ᱾ ᱫᱟᱨᱮ ᱢᱟᱜ ᱠᱚᱫᱚ ᱮᱠᱪᱩᱭᱮᱞᱤ ᱵᱟᱝ ᱩᱪᱤᱛ ᱜᱮ ᱱᱟᱯᱟᱭᱟ ᱟᱨ ᱵᱤᱨ ᱵᱩᱨᱩᱨᱮ ᱟᱵᱚᱨᱮᱱ ᱢᱤᱦᱩ ᱰᱟᱝᱨᱤ ᱢᱮᱨᱚᱢ ᱵᱚᱱ ᱟᱹᱛᱤᱧ ᱠᱚᱛᱮ ᱱᱟᱯᱟᱭ ᱡᱤᱭᱚᱱ ᱠᱚᱵᱚᱱ ᱠᱷᱟᱸᱰᱟᱣ ᱫᱟ ᱾ ᱠᱮ ᱟᱸᱡᱚᱢ ᱮᱫᱟᱵᱤᱱ ᱛᱚ ᱾
ᱦᱚᱸ ᱦᱚᱸ ᱦᱚᱸ᱾
ᱟᱪᱪᱷᱟ ᱡᱟᱦᱟᱸᱱᱟᱸᱜ ᱜᱮ ᱞᱟᱹᱭᱟ ᱵᱤᱱ ᱟᱹᱵᱤᱱ ᱛᱷᱤᱨ ᱞᱮᱱᱠᱷᱟᱱ ᱵᱟᱝ ᱜᱟᱱᱚᱜᱼᱟ ᱟᱹᱵᱤᱱ ᱦᱚᱸ ᱨᱚᱲ ᱵᱤᱱ᱾
ᱦᱳᱭ ᱦᱳᱭ ᱞᱟᱹᱭᱵᱤᱱ ᱦᱟᱸᱜ ᱟᱹ ᱞᱤᱧ ᱟᱸᱡᱚᱢᱚᱜ ᱠᱟᱱᱟ ᱟᱫᱚ ᱮᱱ ᱨᱮᱦᱚᱸᱵᱤᱱ ᱞᱟᱹᱭ ᱤᱫᱤ ᱵᱤᱱ᱾
ᱦᱩᱸ ᱞᱟᱹᱭ ᱫᱟᱞᱤᱧ ᱵᱤᱨ ᱵᱩᱨᱩ ᱥᱟᱶ ᱫᱚ ᱟᱵᱚᱣᱟᱜ ᱫᱚ ᱟᱹᱰᱤ ᱯᱟᱹᱦᱤᱞ ᱠᱷᱚᱱ ᱢᱟᱱᱮ ᱯᱤᱞᱪᱩ ᱦᱟᱲᱟᱢ ᱵᱩᱲᱦᱤ ᱠᱷᱚᱱᱜᱮ ᱟᱵᱚᱣᱟᱜ ᱤᱭᱟᱹ ᱢᱟᱱᱮ ᱥᱟᱹᱜᱟᱹᱭ ᱫᱚ ᱢᱮᱱᱟᱜᱼᱟ᱾ ᱵᱤᱨ ᱵᱩᱨᱩ ᱨᱮ ᱡᱟᱦᱟᱸ ᱨᱟᱱᱩ ᱨᱟᱱ ᱨᱮᱦᱮᱫ ᱠᱚ ᱡᱟᱦᱟᱸ ᱧᱟᱢᱚᱜᱼᱟ ᱨᱟᱱ ᱢᱩᱨᱜᱟᱹᱱ ᱠᱚ᱾ ᱵᱤᱨ ᱵᱩᱨᱩ ᱨᱮᱜᱮ ᱛᱟᱦᱮᱱ ᱛᱟᱵᱚᱱᱟ, ᱚᱱᱟ ᱛᱮ ᱢᱟᱱᱮ ᱟᱵᱚ ᱵᱚᱱ ᱨᱩᱣᱟᱹ ᱦᱟᱹᱥᱩ ᱞᱮᱱᱠᱷᱟᱱ ᱚᱸᱰᱮᱱᱟᱜ ᱨᱟᱱ ᱨᱮᱦᱮᱫ ᱠᱚᱛᱮ ᱟᱵᱚ ᱱᱟᱯᱟᱭ ᱵᱚᱱ ᱛᱟᱦᱮᱱᱟ᱾
ᱦᱳᱭ ᱦᱳᱭ ᱚᱱᱟ ᱦᱚᱸ ᱠᱟᱛᱷᱟ ᱠᱟᱱ ᱜᱮᱭᱟ ᱡᱮ ᱟᱵᱚ ᱫᱚ ᱚᱱᱮ ᱯᱟᱹᱦᱤᱞ ᱠᱷᱚᱱ ᱜᱮ,
ᱚᱱᱟ ᱫᱟᱨᱮ ᱯᱟᱞᱟ ᱥᱟᱶ ᱟᱵᱚᱣᱟᱜ ᱡᱟᱦᱟᱸ ᱥᱟᱨᱡᱚᱢ ᱥᱟᱠᱟᱢ, ᱥᱟᱠᱟᱢ ᱥᱟᱶ ᱚᱱᱟ ᱡᱟᱦᱟᱸ ᱟᱵᱚᱣᱟᱜ ᱯᱩᱸᱜᱤ ᱥᱟᱶᱛᱮ ᱯᱟᱛᱲᱟ ᱡᱚᱢ ᱞᱟᱹᱜᱤᱫ ᱟᱨᱠᱤ ᱮᱢᱟᱱ ᱛᱮᱢᱟ ᱵᱚᱱ ᱧᱟᱢᱟ᱾ ᱛᱟᱯᱚᱨᱮ ᱵᱤᱨ ᱠᱷᱚᱱ ᱡᱟᱦᱟᱸ ᱠᱟᱴ ᱠᱚ ᱧᱟᱢᱚᱜᱼᱟ ᱚᱱᱟ ᱚᱲᱟᱜ ᱠᱚᱨᱮ ᱵᱚᱱ ᱞᱟᱜᱟᱣᱟ ᱥᱮ ᱵᱤᱨ ᱨᱮᱱᱟᱜ ᱥᱟᱦᱟᱱ ᱠᱚᱦᱚᱸ ᱵᱚᱱ ᱞᱟᱜᱟᱣᱟ ᱫᱟᱠᱟ ᱩᱛᱩ ᱤᱥᱤᱱ ᱞᱟᱹᱜᱤᱫ ᱢᱟᱱᱮ ᱵᱤᱨ ᱵᱩᱨᱩ ᱨᱮᱱᱟᱜ ᱢᱟᱱᱮ ᱵᱷᱩᱢᱤᱠᱟᱭ ᱫᱚ ᱢᱟᱱᱮ ᱢᱩᱪᱟᱹᱫ ᱜᱮ ᱵᱟᱝ ᱜᱟᱱᱚᱜᱼᱟ ᱢᱟᱱᱮ᱾ ᱢᱟᱱᱮ ᱡᱟᱱᱟᱢ ᱛᱚᱨᱟ ᱠᱷᱚᱱ ᱜᱩᱡᱩᱜ ᱦᱟᱹᱵᱤᱡ, ᱢᱟᱱᱮ ᱵᱤᱨ ᱵᱩᱨᱩ ᱥᱟᱶ ᱟᱵᱚᱣᱟᱜ ᱫᱚ ᱥᱟᱹᱜᱟᱹᱭ ᱡᱚᱲᱟᱣ ᱟᱠᱟᱜ ᱢᱮᱱᱟᱜ ᱟᱠᱟᱫ ᱜᱮᱭᱟ᱾
ᱦᱳᱭ ᱜᱚᱝᱠᱮ ᱟᱹᱰᱤ ᱱᱟᱯᱟᱭ ᱥᱟᱹᱦᱤᱡ ᱜᱮᱵᱮᱱ ᱞᱟᱹᱭᱮᱜᱼᱟ ᱡᱮ ᱟᱵᱚᱨᱮᱱ ᱦᱟᱯᱲᱟᱢ ᱠᱚᱫᱚ ᱦᱟᱱᱮ ᱵᱤᱨ ᱵᱩᱨᱩ ᱨᱮᱜᱮ ᱵᱚᱱ ᱦᱟᱨᱟᱜ ᱵᱤᱨ ᱵᱩᱨᱩ ᱨᱮᱜᱮ ᱵᱚᱱ ᱚᱲᱟᱜ ᱫᱩᱣᱟᱹᱨ ᱞᱮᱫ ᱛᱟᱵᱚᱱᱟ ᱟᱨ ᱟᱵᱚ ᱫᱚ ᱚᱱᱟ ᱵᱤᱨ ᱨᱮᱜᱮ ᱦᱟᱸᱜ ᱥᱟᱨᱡᱚᱢ ᱫᱟᱨᱮ ᱨᱮᱠᱚ ᱛᱮᱨᱟᱝ ᱵᱟᱡᱟᱣ ᱞᱮᱫ ᱛᱮ ᱚᱱᱟᱛᱮ ᱥᱟᱨᱡᱚᱢ ᱧᱩᱛᱩᱢ ᱫᱟᱨᱮ ᱫᱚ ᱦᱮᱡ ᱟᱠᱟᱱᱟ᱾
ᱵᱚᱸᱜᱟ ᱵᱩᱨᱩᱜ ᱜᱮᱭᱟ᱾
ᱟᱨᱚ ᱦᱚ ᱱᱚᱣᱟ ᱠᱟᱛᱷᱟ ᱵᱚᱱ ᱞᱟᱹᱭᱟ ᱱᱤᱛᱚᱜ ᱵᱤᱨ ᱨᱮᱱᱟᱜ ᱡᱚ ᱵᱤᱞᱤ ᱡᱚᱢ ᱠᱟᱛᱮᱜ ᱛᱟᱦᱮᱸ ᱠᱟᱱ ᱛᱟᱵᱚᱱᱟ ᱚᱱᱟᱛᱮ ᱟᱵᱚᱨᱮᱱ ᱦᱚᱲ ᱠᱚᱫᱚ ᱮᱸᱜ ᱩᱱᱠᱩᱣᱟᱜ ᱦᱚᱲᱢᱚ ᱠᱚᱨᱮ ᱫᱚ ᱨᱩᱣᱟᱹ ᱦᱟᱹᱥᱩ ᱜᱮ ᱵᱟᱭ ᱛᱟᱦᱮᱸ ᱠᱟᱱ ᱛᱟᱦᱮᱸᱫ ᱱᱤᱛᱚᱜ ᱟᱵᱚ ᱵᱚᱱ ᱧᱮᱞᱮᱜᱼᱟ ᱵᱤᱨ ᱵᱚᱱᱟᱜ ᱥᱟᱦᱟᱜ ᱠᱟᱱ ᱠᱷᱟᱱ ᱛᱤᱱᱟᱹᱜ ᱵᱟᱡᱟᱨ ᱨᱮᱱᱟᱜ ᱡᱚᱼᱵᱤᱞᱤ ᱠᱚᱵᱚᱱ ᱡᱚᱢᱟ ᱩᱱᱟᱹᱜ ᱨᱩᱣᱟᱹ ᱦᱟᱹᱥᱩ ᱦᱚᱸ ᱵᱟᱹᱲᱛᱤ ᱤᱫᱤᱜ ᱠᱟᱱ ᱛᱮ ᱚᱱᱟ ᱨᱟᱱ ᱦᱚᱸ ᱵᱟᱭ ᱧᱟᱯᱟᱢ ᱠᱟᱱᱟ ᱱᱚᱜ ᱱᱚᱣᱟ ᱠᱚ ᱟᱫᱚ,
ᱟᱫᱚ ᱱᱚᱜᱼᱚᱭ ᱵᱤᱨ ᱵᱩᱨᱩ ᱠᱚ ᱢᱟᱫ ᱪᱟᱵᱟᱭ ᱛᱮ ᱱᱤᱛᱚᱜ ᱫᱚ ᱱᱚᱜᱼᱚᱭ ᱡᱟᱦᱟᱸᱮᱠᱟ ᱢᱟᱱᱮ ᱥᱤᱡᱤᱱ ᱢᱟᱱᱮ ᱡᱟᱦᱟᱸ ᱪᱮᱫ ᱠᱚ ᱞᱟᱹᱭᱟ ᱨᱤᱛᱩ ᱨᱮᱱᱟᱜ ᱯᱚᱨᱤᱵᱚᱨᱛᱚᱱ ᱪᱟᱞᱟᱜ ᱠᱟᱱᱟ, ᱢᱟᱱᱮ ᱞᱟᱦᱟ ᱫᱚ ᱛᱟᱦᱮᱸ ᱠᱟᱱᱟ ᱪᱷᱚᱴᱤ ᱨᱤᱛᱩ ᱢᱮᱱᱠᱷᱟᱱ ᱱᱤᱛᱚᱜ ᱫᱚ ᱵᱟᱝ ᱧᱮᱞᱚᱜ ᱠᱟᱱᱟ, ᱥᱩᱫᱷᱩ ᱢᱤᱫᱴᱟᱝ ᱵᱟᱨᱭᱟ ᱨᱤᱛᱩ ᱜᱮ ᱧᱮᱞᱚᱜ ᱠᱟᱱᱟ ᱨᱟᱵᱟᱝ ᱟᱨ ᱡᱟᱦᱟᱸ ᱠᱚ ᱞᱟᱹᱭᱟ ᱜᱚᱨᱚᱢ ᱜᱚᱨᱚᱢ ᱫᱤᱱᱜ ᱜᱮ ᱵᱤᱥᱤᱭᱟ ᱠᱟᱱᱟ ᱵᱤᱨ ᱵᱩᱨᱩ ᱢᱟᱜ ᱠᱷᱟᱹᱛᱤᱨ ᱜᱮ ᱱᱚᱶᱟ ᱜᱚᱨᱚᱢ ᱫᱚ ᱴᱟᱜ ᱫᱚ ᱩᱱᱟᱹᱜ ᱡᱟᱹᱥᱛᱤᱜ
ᱡᱚᱱᱛᱩ ᱠᱚ ᱠᱚᱢᱚᱜ ᱟᱨ ᱡᱟᱦᱟᱸ ᱞᱟᱹᱭ ᱫᱚᱠᱚ ᱢᱟᱱᱮ ᱵᱤᱥ ᱵᱤᱥᱥᱚ ᱩᱥᱱᱟᱚᱭᱚᱱᱚᱜ ᱠᱟᱱᱟ᱾ ᱱᱚᱝᱠᱟᱱᱟᱜ ᱦᱚᱸ ᱠᱟᱛᱷᱟ ᱠᱚ ᱨᱚᱲ ᱮᱫᱟ ᱟᱨᱠᱤ
ᱦᱳᱭ ᱱᱚᱶᱟ ᱦᱚᱸ ᱥᱟᱹᱨᱤ ᱠᱟᱛᱷᱟ ᱠᱟᱱ ᱜᱮᱭᱟ ᱟᱵᱚ ᱵᱟᱵᱚᱱ ᱞᱟᱹᱭ ᱫᱟᱲᱮᱭᱟᱜ ᱠᱟᱱᱟ ᱡᱮ ᱟᱨᱦᱚᱸ ᱵᱚᱱ ᱧᱮᱞᱮᱜᱼᱟ ᱟᱵᱚ ᱫᱚ ᱵᱤᱨ ᱵᱩᱨᱩ ᱨᱮᱱᱟᱜ ᱡᱟᱦᱟᱸ ᱫᱟᱨᱮ ᱠᱚ ᱢᱮᱱᱟᱜ ᱟᱠᱟᱫ ᱛᱟᱵᱚ ᱚᱱᱟ ᱫᱟᱨᱮ ᱦᱚᱸ ᱞᱟᱦᱟᱜ ᱠᱟᱱ ᱛᱟᱵᱚᱱᱟ ᱚᱠᱚᱭ ᱵᱚᱱ ᱡᱚᱠᱷᱚᱱ ᱵᱚᱱ ᱡᱟᱦᱟᱸᱭ ᱵᱚᱱ ᱦᱮᱸ ᱟᱵᱚ ᱫᱚ ᱵᱤᱨ ᱵᱩᱨᱩ ᱨᱮᱱᱟᱜ ᱱᱚᱜᱼᱚᱭ ᱥᱟᱨᱡᱚᱢ ᱫᱟᱹᱛᱟᱹᱱᱤ ᱱᱚᱣᱟ ᱫᱟᱹᱛᱟᱹᱱᱤ ᱦᱚᱸ ᱟᱵᱚ ᱫᱚ ᱪᱟ ᱠᱚᱭ ᱥᱟᱯᱟᱭ ᱛᱟᱵᱚᱱᱟᱭ ᱥᱮ ᱥᱟᱨᱡᱚᱢ ᱵᱤᱨ ᱜᱮ ᱢᱚᱪᱟ ᱯᱷᱟᱨᱪᱟ ᱠᱟᱛᱮᱫ ᱟᱵᱚᱵᱚᱱ ᱱᱟᱯᱟᱭ ᱵᱚᱱ ᱛᱟᱦᱮ‌ ᱠᱟᱱᱟ ᱥᱮ ᱟᱵᱚ ᱵᱚᱱ ᱧᱮ ᱮᱛᱚᱦᱚᱵ ᱨᱮᱫᱚ ᱚᱱᱟ ᱥᱟᱨᱡᱚᱢ ᱫᱟᱹᱛᱟᱹᱱᱤ ᱜᱮ ᱞᱟᱜᱟᱣ ᱞᱮᱱ ᱛᱟᱵᱚᱱ
ᱞᱟᱜᱟᱣ ᱞᱮᱱ ᱛᱟᱵᱚᱱᱟ ᱦᱳᱭ ᱟᱵᱚ ᱪᱟᱥᱵᱟᱥ ᱨᱮᱦᱚᱸ ᱡᱟᱦᱟᱸ ᱵᱤᱨ-ᱵᱩᱨᱩ ᱨᱮᱱᱟᱜ ᱠᱟᱴ ᱠᱚ ᱚᱱᱟ ᱠᱚᱜᱤ ᱵᱚᱱ ᱞᱟᱜᱟᱣᱟ ᱢᱟᱱᱮ ᱱᱟᱦᱮᱞ ᱵᱮᱱᱟᱣ ᱠᱚᱨᱮ ᱜᱟᱹᱲᱤ ᱡᱟᱦᱟᱸ ᱩᱨᱤᱡ ᱜᱟᱹᱰᱤ ᱠᱚ ᱵᱮᱱᱟᱣ ᱠᱚᱨᱮ᱾ ᱵᱤᱨ ᱵᱩᱨᱩ ᱨᱮᱱᱟᱜ ᱠᱟᱴ ᱜᱮ, ᱚᱲᱟᱜ ᱵᱮᱱᱟᱣ ᱨᱮᱦᱚᱸ ᱵᱤᱨ ᱵᱩᱨᱩ ᱨᱮᱱᱟᱜ ᱫᱟᱨᱮ ᱨᱮᱱᱟᱜ ᱠᱟᱴ ᱜᱮ ᱞᱟᱜᱟᱣ ᱠᱚᱜᱼᱟ ᱟᱫᱚ ᱦᱤᱛᱚᱜ ᱫᱚ ᱠᱷᱟᱱ ᱡᱩᱜᱽ ᱟᱞᱟᱫᱟ ᱯᱟᱞᱴᱟᱜ ᱠᱟᱱᱟ ᱱᱤᱛᱚᱜ ᱫᱚ ᱦᱟᱸᱜ ᱠᱷᱟᱱ ᱠᱟᱴ ᱠᱚᱨᱮᱱᱟᱜ ᱵᱮᱵᱚᱦᱟᱨ ᱠᱚᱢᱚᱜ ᱠᱟᱱᱟ᱾ ᱠᱤᱱᱛᱩ ᱟᱵᱚᱣᱟᱜ ᱥᱟᱹᱜᱟᱹᱭ ᱫᱚ ᱵᱤᱨ ᱵᱩᱨᱩ ᱥᱟᱶ ᱫᱚ ᱟᱹᱰᱤ ᱯᱟᱹᱦᱤᱞ ᱠᱷᱚᱱ ᱜᱮ ᱢᱮᱱᱟᱜᱼᱟ ᱟᱨ ᱛᱟᱦᱮᱸ ᱪᱟᱞᱟᱜ ᱜᱮᱭᱟ ᱱᱟᱜᱠᱷᱟᱱ
ᱦᱚᱭ ᱜᱚᱢᱠᱮ ᱱᱚᱶᱟ ᱦᱚᱸ ᱟᱰᱤ ᱥᱟᱨᱤᱜ ᱱᱚᱶᱟ ᱜᱮ ᱥᱟᱹᱨᱤ ᱠᱟᱛᱷᱟ ᱟᱹᱰᱤ ᱱᱟᱯᱟᱭᱟ ᱡᱮ ᱱᱚᱜ ᱚᱭ ᱵᱤᱨ ᱫᱚ ᱟᱵᱚ ᱫᱚ ᱵᱤᱨ ᱵᱩᱨᱩ ᱨᱮᱱ ᱜᱮ ᱦᱚᱲ ᱱᱚᱶᱟ ᱫᱚ ᱟᱵᱚᱮᱱ ᱨᱮᱱ ᱦᱚᱸ ᱜᱤᱫᱽᱨᱟᱹ ᱠᱚᱦᱚᱸ ᱵᱚᱱ ᱞᱟᱹᱭ ᱥᱟᱬᱟ ᱠᱚᱣᱟ ᱡᱮ ᱟᱵᱚᱣᱟᱜ ᱡᱟᱦᱟᱸᱛᱤᱱᱟᱹᱜ ᱜᱮ ᱦᱮᱸ ᱞᱟᱹᱠᱛᱤᱭᱟᱱᱟᱜ ᱡᱤᱱᱤᱥ ᱠᱚ ᱢᱮᱱᱟᱜ ᱠᱟᱫ ᱛᱟᱵᱚᱱᱟ ᱚᱱᱟ ᱠᱚᱨᱮ ᱫᱚ ᱵᱤᱨ ᱨᱮᱱᱟᱜ ᱥᱟᱨᱡᱚᱢ ᱥᱟᱠᱟᱢ ᱥᱮ ᱵᱤᱨ ᱨᱮᱱᱟᱜ ᱡᱟᱦᱟᱸᱱᱟᱜ ᱛᱮᱜᱮ ᱟᱵᱚᱣᱟᱜ ᱫᱚ ᱦᱩᱭᱩᱜᱛᱟᱵᱚᱱᱟ ᱟ ᱵᱤᱨ ᱫᱚ ᱟᱨᱚ ᱞᱩᱠᱷᱤᱭᱟᱹ ᱫᱚᱦᱚᱭ ᱦᱩᱭᱩᱜ ᱛᱟᱵᱚᱱᱟ᱾
ᱯᱟᱹᱦᱤᱞ ᱫᱚ ᱵᱤᱨ ᱵᱩᱨᱩ ᱨᱮᱜᱮ ᱟᱵᱚ ᱨᱮᱱ ᱦᱟᱯᱲᱟᱢ ᱠᱚ ᱫᱚ ᱵᱤᱨ ᱵᱩᱨᱩ ᱠᱚᱨᱮ ᱜᱮ ᱠᱚ ᱦᱟᱨᱟ ᱞᱮᱱᱟ ᱵᱤᱨᱵᱩᱨᱩ ᱨᱮᱱᱟᱜ ᱡᱚᱼ ᱵᱤᱞᱤ ᱡᱚᱢ ᱠᱟᱛᱮ ᱜᱮ ᱠᱚ ᱡᱤᱭᱟᱹᱲ ᱠᱚ ᱛᱟᱦᱮᱸ ᱠᱟᱱ
ᱱᱟᱦᱟᱜ ᱫᱚ ᱱᱟᱜ ᱠᱷᱟᱱ ᱦᱚᱭ ᱛᱚ ᱵᱤᱨ ᱵᱩᱨᱩ ᱨᱮᱱᱟᱜ ᱡᱚᱼᱵᱤᱞᱤ ᱦᱚᱸ ᱵᱟᱝ ᱧᱟᱢᱚᱜ ᱠᱟᱱᱟ᱾
ᱦᱳᱭ ᱜᱚᱝᱠᱮ ᱥᱟᱹᱨᱤᱜᱮ ᱟᱫᱚ ᱱᱤᱛᱳᱜ ᱟᱨᱚ ᱢᱤᱫᱴᱟᱝ ᱠᱩᱠᱞᱤᱧ ᱫᱚᱦᱚᱭᱮᱫᱼᱟ ᱡᱮ ᱛᱟᱦᱮ ᱟᱵᱚ ᱱᱤᱛᱚᱜ ᱵᱚᱱ ᱧᱮᱞᱟ ᱡᱮ ᱟᱵᱚ ᱥᱟᱶᱛᱟ ᱨᱮ ᱦᱚᱸᱜ -ᱚᱭ ᱦᱟᱺᱰᱤ ᱵᱮᱯᱟᱨ ᱨᱮᱱᱟᱜ ᱟᱹᱰᱤ ᱜᱟᱱ ᱞᱟᱦᱟ ᱞᱟᱦᱟᱛᱤ ᱧᱮᱞᱚᱜ ᱠᱚᱟᱱᱟ
ᱟᱫᱚ ᱦᱟᱺᱰᱤ ᱫᱚ ᱯᱟᱹᱦᱤᱞ ᱠᱷᱚᱱ ᱟᱵᱚᱨᱮᱱ ᱯᱤᱞᱪᱩ ᱦᱟᱲᱟᱢ ᱯᱤᱞᱪᱩ ᱵᱩᱲᱦᱤ ᱡᱟᱦᱟᱸ ᱠᱤᱱ ᱞᱟᱲ ᱥᱟᱠᱟᱢ ᱨᱮᱠᱤᱱ ᱫᱚᱦᱚ ᱞᱮᱫ ᱦᱟᱺᱰᱤ ᱢᱟᱱᱮ ᱯᱷᱩᱲᱩᱜ ᱨᱮ ᱧᱩ ᱫᱚ ᱱᱟᱯᱟᱭᱟ ᱵᱟᱠᱚ ᱞᱟᱹᱭᱟ ᱢᱤᱫ ᱯᱷᱩᱲᱩᱜ ᱧᱩ ᱞᱮᱠᱷᱟᱱ ᱨᱟᱱ ᱞᱮᱠᱟᱭ ᱠᱟᱹᱢᱤᱭᱟ ᱵᱟᱨ ᱯᱷᱩᱲᱩᱜ ᱮᱢ ᱧᱩ ᱞᱮᱠᱷᱟᱱ ᱢᱟᱱᱮ ᱫᱤᱥᱟᱹᱢ ᱟᱫᱟ ᱟᱨ ᱯᱮ ᱯᱮ ᱮᱢ ᱞᱮᱠᱷᱟᱱ ᱢᱟᱱᱮ ᱡᱷᱚᱛᱚᱢᱼᱟᱜ ᱟᱫ ᱪᱟᱵᱟᱭᱟ ᱚᱲᱟᱜ ᱥᱚᱝᱥᱟᱨ ᱢᱟᱱᱮ ᱵᱟᱨ ᱯᱷᱩᱲᱩᱜ ᱥᱮ ᱚᱱᱟ ᱠᱷᱚᱱ ᱠᱚ ᱡᱟᱹᱥᱛᱤ ᱞᱮᱨᱮᱦᱚᱸ ᱩᱱᱫᱚ ᱵᱚᱭᱦᱟ ᱵᱚᱭᱦᱟ ᱠᱚ ᱯᱮᱲᱟ ᱞᱮᱱᱟ ᱵᱟᱠᱚ ᱞᱟᱹᱭᱟ ᱡᱮ ᱡᱟᱹᱥᱛᱤ ᱧᱩ ᱵᱟᱝ ᱜᱟᱱᱚᱜᱼᱟ ᱢᱟᱱᱮ ᱢᱤᱫ ᱯᱷᱩᱲᱩᱜ ᱧᱩᱭ ᱢᱮ ᱡᱚᱛᱚ ᱦᱚᱲ ᱥᱟᱝ ᱥᱟᱹᱜᱟᱹᱭ ᱱᱟᱯᱟᱭ ᱫᱚᱦᱚᱭ ᱢᱮ ᱟᱨ ᱵᱟᱹᱲᱛᱤᱢ ᱧᱩ ᱞᱮᱠᱷᱟᱱ ᱢᱟᱱᱮ ᱦᱚᱲ ᱥᱟᱶ ᱦᱚᱸ ᱟᱹᱛᱷᱟᱹᱲᱤᱢ ᱵᱚᱠᱟᱜᱼᱟ ᱥᱮ ᱚᱠᱚᱭ ᱥᱟᱶ ᱪᱮᱫ ᱮᱢ ᱥᱟᱹᱜᱟᱹᱭᱼᱟ ᱚᱱᱟ ᱦᱚᱸ ᱵᱟᱢ ᱵᱩᱡᱽ ᱫᱟᱲᱮᱭᱟᱜᱼᱟ ᱚᱱᱟᱛᱮ ᱡᱟᱹᱥᱛᱤ ᱫᱚ ᱦᱟᱺᱰᱤ ᱧᱩ ᱫᱚ ᱵᱟᱝ ᱩᱪᱤᱛᱟ ᱨᱟᱱ ᱞᱮᱠᱟ ᱧᱩ ᱜᱮ ᱢᱟᱱᱮ ᱟᱨ ᱥᱟᱞᱮ ᱨᱮ ᱧᱩ ᱜᱮ ᱱᱟᱯᱟᱭᱟ ᱫᱤᱱᱟᱹᱢ ᱦᱤᱞᱳᱜ ᱧᱩ ᱫᱚ ᱦᱚᱲᱢᱚ ᱨᱮᱱᱟᱜ ᱠᱷᱚᱛᱤᱭᱟ ᱪᱟᱢᱟᱜ ᱦᱚᱲᱢᱚ ᱨᱮᱱᱟᱜ ᱟᱹᱰᱤ ᱨᱚᱠᱚᱢᱟᱜ ᱨᱳᱜᱽ ᱵᱤᱜᱷᱤᱱ ᱠᱚᱭ ᱛᱮᱭᱟᱨ ᱟᱹᱜᱩᱭᱟ᱾ ᱟᱨ ᱱᱤᱛᱚᱜ ᱧᱮᱞᱚᱜ ᱠᱟᱱᱟ ᱡᱮ ᱵᱚᱸᱜᱟ ᱵᱩᱨᱩ ᱨᱮ ᱯᱟᱸᱦᱟᱹᱲᱟᱹ ᱠᱚᱦᱚᱸ ᱠᱚ ᱮᱢᱮᱫ ᱜᱮᱭᱟ ᱠᱤᱱᱛᱩ ᱯᱟᱹᱣᱨᱟᱹ ᱫᱚ ᱟᱵᱮᱭᱟᱜ ᱢᱟᱱᱮ ᱦᱟᱯᱲᱟᱢ ᱨᱮᱫᱚ ᱵᱟᱝ ᱛᱟᱦᱮᱸ ᱠᱟᱱᱟ ᱯᱟ. ᱣᱨᱟᱹ ᱫᱚ ᱱᱤᱛᱚᱜ ᱪᱚᱞᱚᱜ ᱱᱤᱛᱚᱜ ᱫᱚ ᱯᱟᱹᱣᱨᱟᱹ ᱛᱮᱦᱚ ᱵᱚᱸᱜᱟ ᱵᱩᱨᱩ ᱠᱚ ᱫᱮᱵᱟ ᱥᱮᱵᱟᱭᱮᱫ ᱠᱚᱜᱮᱭᱟ ᱛᱚ ᱱᱚᱣᱟ ᱛᱚ ᱵᱚᱸᱜᱟ ᱵᱩᱨᱩ ᱛᱤᱱᱟᱹᱜ ᱵᱟᱠᱚ ᱠᱩᱥᱤᱜ ᱠᱟᱱ ᱚᱱᱟ ᱠᱷᱚᱱ ᱟᱵᱚᱨᱮᱱ ᱡᱟᱦᱟᱸ ᱱᱤᱛᱚᱜ ᱡᱩᱣᱟᱹᱱ ᱠᱚᱲᱟ ᱠᱚ ᱢᱮᱱᱟᱜ ᱠᱚᱣᱟ ᱱᱩᱠᱩ ᱟᱨᱦᱚᱸ ᱡᱟᱹᱥᱛᱤ ᱠᱩᱥᱤ ᱠᱚ ᱵᱩᱡᱷᱟᱹᱣ ᱫᱟ ᱢᱚᱱᱮ ᱦᱳᱭᱩᱜᱚᱜ ᱠᱟᱱᱟ᱾
ᱦᱳᱭ ᱜᱚᱝᱠᱮ ᱫᱚ ᱦᱟᱸᱜ ᱥᱟᱹᱨᱤ ᱜᱮ ᱱᱟᱯᱟᱭᱟᱜ ᱫᱤᱥ ᱦᱩᱫᱤᱥ ᱠᱟᱛᱷᱟ ᱵᱤᱱ ᱞᱟᱹᱭᱟᱫ ᱞᱤᱧᱟ ᱡᱮ ᱟᱵᱚ ᱫᱚ ᱟᱵᱚᱨᱮᱱ ᱦᱟᱯᱲᱟᱢ ᱠᱚᱫ ᱛᱚ ᱦᱟᱸᱜ ᱦᱚᱧᱜ-ᱚᱭ ᱞᱟᱲ ᱥᱟᱠᱚᱢ ᱮᱸ ᱞᱟᱲ ᱥᱟᱠᱟᱢ ᱯᱚᱴᱚᱢ ᱦᱟᱺᱰᱤ ᱠᱚ ᱫᱚᱦᱚ ᱞᱮᱜᱼᱟ ᱥᱮ ᱟᱵᱚ ᱵᱚᱱ ᱞᱟᱹᱭᱟᱜ ᱠᱟᱱᱟ, ᱢᱤᱫ ᱦᱚᱲ ᱢᱤᱫ ᱯᱷᱩᱲᱩᱜ ᱧᱩ ᱞᱮᱠᱷᱟᱱ ᱨᱟᱱ ᱞᱮᱠᱟᱭ ᱠᱟᱹᱢᱤᱭᱟ, ᱵᱟᱨ ᱯᱮ ᱯᱷᱩᱲᱩ ᱧᱩ ᱞᱮᱠᱷᱟᱱ ᱫᱚ ᱦᱩᱭᱩᱜ ᱠᱟᱱᱟ ᱾ ᱦᱮᱸ ᱫᱤᱥ ᱦᱩᱫᱥ ᱟᱢᱟ ᱛᱟᱦᱚᱞᱮ ᱱᱚᱜᱼᱚᱭ ᱱᱟᱯᱟᱭ ᱠᱟᱛᱷᱟ ᱠᱟᱱᱟ, ᱡᱮ ᱚᱸᱰᱮ ᱟᱵᱚᱨᱮᱱ ᱦᱟᱯᱲᱟᱢ ᱠᱚᱠᱚ ᱞᱟᱹᱭ ᱠᱟᱜᱼᱟ ᱢᱤᱫᱴᱟᱝᱜ ᱫᱤᱥᱼ ᱦᱩᱫᱤᱥ ᱾ ᱮᱢᱟᱜ ᱞᱮᱠᱷᱟᱱ ᱟᱫᱚ ᱟᱢ ᱫᱚ ᱵᱟᱢ ᱴᱷᱤᱠᱟᱹᱭᱟ ᱾ ᱚᱠᱚᱭ ᱠᱟᱱᱟᱭ ᱟᱭᱳ, ᱚᱠᱚᱭ ᱠᱟᱱᱟᱭ ᱵᱟᱵᱟ, ᱵᱟᱢ ᱴᱷᱤᱠᱟᱹᱭᱟ ᱟᱫᱚ ᱚᱱᱟ ᱛᱟᱞᱟᱨᱮ ᱠᱟᱹᱭᱡᱟᱹ ᱠᱷᱟᱹᱯᱷᱟᱨᱤᱢ ᱮᱛᱚᱦᱚᱵᱟ ᱾ ᱱᱚᱝᱠᱟ ᱠᱟᱛᱮ ᱟᱨᱚ ᱥᱩᱱᱩᱢ ᱠᱷᱚᱨᱚᱪ